ᱦᱮᱸ ᱦᱮᱞᱳ
ᱦᱮᱸ ᱜᱚᱢᱠᱮᱧ ᱞᱟᱹᱭᱮᱜᱼᱟ ᱟᱨ ᱟᱯᱮ ᱥᱮᱱ ᱨᱮ ᱱᱚᱣᱟ ᱵᱤᱨ ᱠᱚᱫᱚ ᱪᱮᱫ ᱞᱮᱠᱟ ᱵᱤᱨ ᱨᱮᱱᱟᱜ ᱯᱷᱚᱞ ᱯᱟᱠᱷᱚᱞ ᱚᱱᱠᱟ ᱡᱚᱢ ᱠᱚᱫᱚ ᱚ ᱦᱩᱭ ᱵᱟᱲᱟᱜ ᱠᱟᱱᱟ ᱥᱮ ᱵᱟᱝᱼᱟ
ᱦᱮᱞᱳ
ᱦᱮᱸ ᱦᱮᱞᱳ
ᱦᱮᱸ ᱟᱵᱤᱱ ᱱᱟᱥᱮᱱᱟᱜ ᱱᱮᱴᱣᱟᱨᱠ ᱜᱚᱱᱰᱚ ᱜᱳᱞ ᱞᱮᱫ ᱫᱚᱭ
ᱦᱳᱭ ᱜᱚ ᱱᱮᱴᱚᱣᱟᱨᱠ ᱱᱚᱰᱮ ᱠᱟᱹᱡ ᱥᱚᱢᱚᱥᱥᱟ ᱜᱮᱭᱟ ᱚᱱᱟᱜᱤᱧ ᱞᱟ. ᱭ ᱟᱯᱮ ᱥᱮᱱᱟ ᱵᱤᱨ ᱫᱤᱥᱚᱢ ᱜᱮ ᱠᱟᱱᱟᱯᱮ ᱛᱚ
ᱵᱟᱝᱜᱮ ᱟᱞᱮ ᱫᱚ ᱵᱤᱨ ᱫᱤᱥᱚᱢ ᱫᱚ ᱵᱟᱝ ᱜᱮ
ᱚ ᱵᱤᱨ ᱫᱤᱥᱚᱢ ᱫᱚ ᱟᱞᱮ ᱠᱟᱱᱟᱞᱮ ᱦᱮᱸ ᱦᱮᱸ ᱟᱨ ᱱᱤᱛᱚᱜ ᱟᱞᱮ ᱥᱮᱫ ᱨᱮ ᱦᱟᱛᱟ ᱢᱮᱱᱟᱜ ᱟᱠᱟᱫ ᱠᱚᱣᱟ ᱵᱤᱨ ᱨᱮ ᱟᱨ ᱱᱚᱣᱟ ᱪᱟᱥ ᱤᱫᱤ ᱠᱟᱛᱮᱫ ᱟᱹᱰᱤ ᱡᱩᱨ ᱡᱟᱦᱟᱸ ᱡᱮ ᱵᱟᱨ ᱫᱷᱟᱣ ᱯᱷᱚᱥᱚᱞ ᱪᱟᱥ ᱦᱳᱭᱳᱜ ᱠᱟᱱᱟ ᱛᱚ ᱚᱱᱟ ᱥᱟᱶᱛᱮ ᱥᱚᱵᱽᱡᱤ ᱠᱚ ᱚᱱᱟ ᱛᱩᱲᱤ ᱛᱤᱞᱢᱤᱧ ᱠᱚ ᱤᱭᱟᱹᱜ ᱪᱟᱥᱚᱜ ᱠᱟᱱᱟ ᱛᱚ ᱱᱚᱣᱟ ᱠᱚ ᱡᱚᱠᱷᱚᱱ ᱪᱟᱥᱚᱜᱼᱟ ᱩᱱ ᱡᱚᱦᱚᱜ ᱦᱟᱹᱛᱤ ᱟᱞᱮ ᱥᱮᱱ ᱨᱮ ᱚᱱᱛᱮ ᱫᱚ ᱢᱟᱱᱮ ᱵᱤᱨ ᱫᱷᱟᱞᱮ ᱛᱚ ᱟᱹᱰᱤ ᱥᱟᱶᱛᱟ ᱧᱤᱛ ᱨᱮᱦᱚᱸ ᱢᱮᱱᱟᱜ ᱟᱠᱟᱫ ᱠᱚ ᱜᱮᱭᱟ ᱚᱱᱟ ᱠᱚ ᱪᱟᱥ ᱟᱹᱰᱤ ᱡᱳᱨ ᱠᱚ ᱠᱷᱚᱛᱤᱭᱟ ᱡᱚᱢᱟᱠᱚ ᱞᱮᱵᱮᱫᱟᱠᱚ ᱱᱚ ᱚᱱᱠᱟ ᱛᱮᱦᱚᱸ ᱪᱟᱹᱥᱤᱭᱟᱜ ᱪᱟᱥ ᱟᱹᱰᱤᱜᱟᱱ ᱠᱚ ᱱᱚᱥᱴᱚᱭᱮᱫᱼᱟ
ᱦᱮᱸ ᱱᱚᱶᱟ ᱫᱚ ᱤᱧ ᱦᱩᱧ ᱧᱮᱞ ᱦᱩᱧ ᱧᱮᱞ ᱠᱮᱫᱟ ᱪᱮᱫᱟᱜ ᱥᱮ ᱤᱧᱦᱚᱸ ᱯᱟᱲᱦᱟᱣ ᱪᱟᱞᱟᱣ ᱠᱷᱟᱹᱛᱤᱨ ᱢᱤᱫᱴᱟᱝ ᱡᱟᱭᱟᱨᱤᱧ ᱛᱟᱸᱦᱮ ᱠᱟᱱᱟ
ᱦᱮᱸ
ᱛᱟᱦᱮᱸ ᱠᱟᱱᱤᱧ ᱫᱤᱭᱮ ᱟᱫᱚ ᱟᱞᱮ ᱡᱟᱦᱟ ᱢᱮᱥ ᱨᱤᱧ ᱛᱟᱸᱦᱮ ᱠᱟᱱᱟ ᱚᱱᱟ ᱢᱮᱥ ᱠᱷᱚᱱ ᱠᱤᱪᱩ ᱠᱷᱚᱱ ᱞᱟᱹᱭ ᱜᱟᱱᱚᱜ-ᱟ ᱮᱸ ᱫᱚᱥ ᱢᱤᱴᱟᱨ ᱥᱮ ᱫᱚᱥ ᱫᱚᱥ ᱢᱤᱫᱥᱚ ᱢᱤᱴᱟᱨ ᱦᱳᱭᱳᱜ-ᱟ ᱚᱱᱟ ᱥᱩᱨ ᱠᱷᱟᱱ ᱜᱮ ᱛᱚ ᱯᱩᱨᱟᱹ ᱞᱮᱛᱟᱨ ᱜᱮ ᱵᱤᱨ ᱢᱮᱱᱟᱜᱼᱟ ᱯᱩᱨᱟᱹ ᱞᱮᱛᱟᱨ ᱵᱤᱨ
ᱦᱩᱸ ᱟᱜ
ᱚᱱᱟ ᱠᱚᱨᱮ ᱪᱟᱥ ᱵᱟᱥᱮ ᱪᱟᱥ ᱵᱟᱲᱟ ᱠᱟᱫᱟ ᱡᱟᱦᱟᱸ ᱫᱚᱥ ᱢᱤᱴᱟᱨ ᱢᱚᱫᱫᱷᱮ ᱨᱮᱜᱮ ᱢᱚᱫᱫᱷ ᱨᱮᱜᱮ ᱚᱱᱟ ᱠᱚ ᱦᱩᱲᱩ ᱠᱤᱢᱵᱟ ᱟᱹᱞᱩ ᱦᱩᱲᱩ ᱟᱞᱩ ᱟᱨ ᱛᱤᱥ ᱦᱚᱸᱩᱱᱠᱩ ᱫᱚ ᱟᱞᱩ ᱥᱟᱶᱛᱮᱜᱮ ᱦᱩᱭᱩᱜ ᱠᱟᱱᱟ ᱠᱚᱸᱰᱷᱟ ᱠᱚ ᱪᱟᱥ ᱜᱮᱭᱟ ᱤᱧ ᱱᱚᱣᱟ ᱱᱟᱣᱟᱧ ᱧᱮᱞ ᱠᱮᱫᱟ ᱫᱚ ᱵᱟᱹᱧ ᱵᱟᱲᱟᱭ ᱛᱟᱦᱮᱸᱜ ᱡᱮ ᱟᱞᱩ ᱥᱟᱶᱛᱮᱦᱚᱸ ᱠᱚᱸᱰᱷᱟ ᱠᱚ ᱪᱟᱥ ᱛᱚᱨᱟᱭᱟ ᱵᱚᱞᱮ
ᱠᱚᱸᱰᱷᱟ ᱥᱮ ᱦᱚᱴᱚᱜ ᱠᱚ ᱞᱟᱹᱭᱟ ᱚᱱᱟ ᱫᱚ ᱫᱤᱭᱮ ᱚᱸᱰᱮᱧ ᱧᱮᱞ ᱠᱮᱫᱟ ᱦᱮᱸ ᱫᱤᱭᱮ ᱚᱸᱰᱮᱧ ᱧᱮᱞ ᱠᱮᱫᱟ ᱡᱮ ᱚᱱᱠᱟ ᱠᱚ ᱪᱟᱥ ᱵᱟᱲᱟ ᱟᱠᱟᱫᱟ ᱚᱱᱛᱮ ᱚᱱᱠᱟ ᱜᱮ ᱮ ᱢᱤᱫ ᱵᱟᱹᱫᱽ ᱦᱟᱹᱛᱤ ᱠᱚ ᱳᱰᱳᱸᱜ ᱞᱮᱱᱟ ᱟᱫᱚ ᱩᱱ ᱡᱚᱠᱷᱚᱱ ᱢᱮᱫ ᱛᱮ ᱧᱮᱞ ᱡᱟᱸᱦᱟᱫᱚ ᱤᱧ ᱤᱧ ᱨᱮᱱ ᱟᱹᱰᱤ ᱟᱢᱫᱟ ᱜᱮ ᱜᱟᱛᱮ ᱠᱚ ᱢᱮᱱᱟᱜ ᱠᱚᱣᱟ ᱡᱟᱦᱟᱸᱭ ᱠᱚᱫᱚ ᱵᱤᱨ ᱫᱤᱥᱚᱢ ᱠᱚ ᱛᱟᱦᱮᱱᱟ ᱩᱱᱠᱩᱣᱟᱜ ᱢᱚᱪᱟ ᱡᱟᱦᱟᱧ ᱟᱸᱡᱚᱢ ᱵᱟᱲᱟ ᱠᱟᱫᱟ ᱡᱮ ᱱᱚᱝᱠᱟ ᱜᱮ ᱟᱠᱚ ᱱᱚᱥᱴᱚᱭ ᱜᱮᱭᱟ ᱥᱮ ᱟᱪᱮᱫ ᱟᱠᱚ ᱦᱚᱸ ᱦᱟᱹᱛᱤ ᱞᱟᱜᱟ ᱠᱚ ᱪᱟᱜ ᱜᱮᱭᱟ ᱛᱟᱯᱮ ᱥᱮᱸᱜᱮᱞ ᱠᱚᱛᱮ ᱛᱟᱨᱯᱚᱨᱮ ᱚᱱᱮ ᱰᱚᱝᱰᱷᱚᱝ ᱥᱟᱰᱮᱭᱟ ᱠᱚ ᱪᱮᱫ ᱠᱚ ᱪᱚᱝ
ᱦᱩᱸ
ᱚᱱᱠᱟᱱᱟᱜ ᱟᱣᱟᱡᱟᱱ ᱡᱤᱱᱤᱥ ᱠᱚᱛᱮ ᱦᱟᱹᱛᱤ ᱞᱟᱜᱟ ᱠᱚ ᱪᱟᱜᱼᱟ ᱫᱤᱭᱮ ᱚᱱᱠᱟ ᱛᱮᱠᱚ ᱦᱮᱡ ᱞᱮᱱᱟ ᱱᱩᱠᱩ ᱦᱚᱸᱚᱱᱠᱟ ᱩᱱᱠᱩ ᱵᱤᱨ ᱛᱮᱠᱚ ᱯᱟᱨᱚᱢᱚᱜ ᱠᱟᱱ ᱛᱮ ᱟᱨ ᱚᱱᱟ ᱠᱚ ᱡᱮᱦᱮᱛᱩ ᱚᱱᱟ ᱠᱚᱨᱮ ᱱᱚᱶᱟ ᱡᱚᱢᱟᱜ ᱠᱚ ᱛᱟᱦᱮ ᱠᱟᱱᱟ ᱛᱚ ᱟᱫᱚ ᱚᱱᱟ ᱪᱮᱛᱟᱱ ᱛᱮᱠᱚ ᱯᱟᱨᱚᱢ ᱤᱫᱤᱜ ᱠᱟᱱ ᱛᱟᱦᱮᱸᱫ ᱟᱫᱚ ᱧᱮᱞ ᱦᱚᱸ ᱧᱮᱞ ᱦᱩᱭᱱᱟ ᱥᱟᱶᱛᱮ ᱟᱵᱟᱨ ᱞᱟᱜᱟ ᱦᱩᱧ ᱪᱟᱞᱟᱣ ᱞᱮᱱᱟ
ᱦᱩᱸ ᱟᱢᱫᱢ ᱧᱮᱞ ᱟᱠᱟᱫ ᱠᱚᱣᱟ ᱥᱮ ᱵᱤᱨ ᱫᱤᱥᱚᱢ ᱨᱮᱱ ᱜᱤᱫᱽᱨᱟᱹ ᱠᱚᱴᱷᱮᱱ ᱠᱷᱚᱱ ᱠᱟᱛᱷᱟᱢ ᱟᱸᱡᱚᱢ ᱠᱟᱜᱼᱟ, ᱢᱮᱱᱠᱷᱟᱱ ᱤᱧ ᱫᱚ ᱵᱤᱨ ᱫᱷᱟᱨᱮ ᱨᱤᱱᱤᱡ ᱠᱟᱹᱱᱟᱹᱧ᱾ ᱮᱸᱻ ᱵᱤᱨ ᱨᱮᱱᱟᱜ ᱡᱟᱵᱚᱛᱤ ᱡᱤᱱᱤᱥ ᱚᱱᱟ ᱤᱧᱤᱧ ᱵᱟᱲᱟᱭᱟ ᱵᱤᱨ ᱨᱮᱱᱟᱜ ᱟᱵᱚᱦᱟᱣᱟ ᱯᱚᱨᱤᱵᱮᱥ ᱚᱱᱟ ᱨᱮᱱᱟᱜ ᱡᱷᱚᱛᱚᱧ ᱵᱟᱲᱟᱭᱟ᱾ ᱟᱨ ᱚᱠᱟ ᱵᱤᱨ ᱨᱮ ᱦᱟᱹᱛᱤ ᱢᱮᱱᱟᱜ ᱠᱚᱣᱟ, ᱚᱱᱟ ᱟᱹᱛᱩ ᱥᱩᱨ ᱨᱤᱱᱤᱡ ᱜᱮ ᱠᱟᱹᱱᱟᱹᱧ᱾ ᱮᱸᱜ ᱚᱱᱟᱛᱮ ᱤᱧ ᱫᱩᱧ ᱵᱟᱲᱟᱭᱟ ᱟᱨ ᱵᱤᱨ ᱨᱮᱫᱚ ᱱᱤᱛᱚᱜ ᱫᱚ ᱡᱷᱚᱛᱚᱣᱟᱜ ᱡᱚ ᱵᱤᱞᱤ ᱢᱟᱱᱮ ᱡᱚ ᱡᱤᱱᱤᱥ ᱵᱟᱹᱲᱛᱤ ᱠᱟᱭᱛᱮ ᱡᱟᱹᱥᱛᱤ ᱢᱮᱱᱟᱜᱼᱟ᱾ ᱟᱨ ᱚᱱᱟ ᱛᱮᱜᱮ ᱱᱤᱛᱚᱜ ᱩᱞ ᱠᱷᱟᱱᱴᱷᱟᱲ ᱠᱷᱚᱱᱟᱜ ᱮᱦᱚᱵ ᱠᱟᱛᱮᱫ ᱚᱱᱟ ᱠᱚᱫᱚ ᱡᱟᱹᱥᱛᱤ ᱮᱸᱻ ᱵᱤᱨ ᱨᱮᱦᱚᱸ ᱧᱟᱢᱚᱜ ᱜᱮᱭᱟ ᱩᱞ ᱠᱷᱟᱱᱴᱷᱟᱲ ᱠᱚᱫᱚ᱾ ᱚᱱᱟ ᱛᱮᱜᱮ ᱱᱤᱛᱚᱜ ᱫᱚ ᱦᱟᱹᱛᱤ ᱫᱚ ᱚᱱᱟ ᱟᱞᱮ ᱚᱱᱟ ᱵᱤᱨ ᱨᱮᱜᱮ ᱢᱮᱱᱟᱜ ᱟᱠᱟᱫ ᱠᱚᱣᱟ ᱪᱮᱫᱟᱜ ᱥᱮ ᱱᱤᱛᱚᱜ ᱩᱱᱠᱩ ᱦᱚᱸ ᱨᱮᱸᱜᱮᱡ ᱡᱟᱞᱟ ᱡᱚᱢ ᱟᱠᱚ ᱱᱤᱛᱚᱜ ᱢᱟ ᱪᱟᱥ ᱠᱚᱢᱟ ᱵᱟᱹᱫᱽ ᱠᱷᱮᱛ ᱠᱚᱨᱮ ᱠᱷᱚᱱ ᱢᱟ ᱨᱟᱠᱟᱵ ᱪᱟᱵᱟ ᱠᱟᱱᱟ ᱛᱚ ᱪᱮᱫ ᱠᱚ ᱡᱚᱢᱟ? ᱟᱫᱚ ᱚᱝᱠᱟ ᱫᱚ ᱵᱤᱨ ᱨᱮᱜᱮ ᱠᱚ ᱛᱟᱦᱮᱱᱟ ᱟᱨ ᱵᱤᱨ ᱠᱷᱚᱱᱟᱜ ᱟᱹᱛᱩ ᱥᱮᱱ ᱦᱚᱸᱠᱚ ᱦᱤᱡᱩᱜ ᱜᱮᱭᱟᱼᱟ, ᱟᱹᱛᱩ ᱨᱮ ᱢᱟ ᱯᱨᱚᱛᱛᱮᱠ ᱠᱟᱱᱴᱷᱟᱲ ᱠᱟᱭᱨᱟ, ᱚᱱᱟ ᱢᱟ ᱛᱟᱦᱮᱱ ᱜᱮᱭᱟ᱾ ᱟᱫᱚ ᱚᱱᱟ ᱡᱚᱢ ᱠᱚ ᱦᱤᱡᱩᱜᱼᱟ᱾ ᱟᱫᱚ ᱱᱩᱠᱩ ᱫᱚ ᱡᱟᱦᱟᱸ ᱡᱮ ᱟᱢᱮᱢ ᱞᱟᱹᱭ ᱠᱮᱫ ᱞᱮᱠᱟ ᱡᱮ ᱢᱚᱥᱟᱞ ᱵᱳᱢ ᱚᱱᱟ ᱠᱚᱛᱮ ᱟᱹᱛᱩ ᱠᱷᱚᱱᱟᱜ ᱵᱟᱦᱨᱮ ᱠᱚ ᱞᱟᱹᱜᱤᱫ ᱛᱮ ᱟᱣᱟᱡᱟᱱ ᱡᱤᱱᱤᱥ ᱡᱟᱛᱮ ᱚᱱᱟᱢ ᱪᱟᱯᱟᱫ ᱟᱭ ᱠᱷᱟᱱ ᱥᱟᱰᱮ ᱛᱮ ᱮᱸᱻ ᱚᱸᱰᱮ ᱠᱷᱚᱱᱮ ᱥᱟᱦᱟᱜᱼᱟᱭ᱾ ᱱᱚᱝᱠᱟ ᱢᱚᱥᱟᱞ ᱫᱚ ᱦᱩᱭᱩᱜ ᱠᱟᱱᱟ ᱚᱱᱟ ᱫᱚ ᱢᱳᱵᱮᱞ ᱨᱮ ᱡᱚᱢ ᱡᱚᱵᱮ ᱦᱩᱭᱩᱜᱼᱟ, ᱡᱚᱵᱮ ᱠᱟᱛᱮᱫ ᱚᱱᱟ ᱫᱚ ᱥᱮᱸᱜᱮᱞᱟᱜ ᱠᱷᱟᱱ ᱫᱚ ᱟᱹᱰᱤ ᱜᱷᱟᱹᱲᱤᱡ ᱡᱩᱞᱩᱜᱼᱟ᱾ ᱡᱩᱞ ᱞᱮᱱᱠᱷᱟᱱ ᱚᱱᱟ ᱠᱚ ᱛᱮ ᱡᱟᱛᱮ ᱟᱢ ᱟᱞᱚᱭ ᱟᱠᱨᱚᱢᱚᱱ ᱫᱟᱲᱮᱭᱟᱢ ᱢᱟᱭ ᱦᱩᱸ ᱚᱱᱟᱢ ᱫᱮᱠ ᱫᱮᱠᱷᱟᱣ ᱤᱫᱤᱭᱟᱭ ᱠᱷᱟᱱ ᱜᱮ ᱦᱟᱹᱛᱤᱭᱟ ᱫᱚ ᱡᱟᱦᱟᱸ ᱚᱲᱟᱜ ᱨᱮ ᱵᱚᱞᱚ ᱟᱠᱟᱱᱟᱭ ᱥᱮ ᱡᱟᱦᱟᱱᱟᱜᱼᱮ ᱡᱚᱢᱮᱜᱼᱟ ᱛᱚ ᱚᱸᱰᱮ ᱠᱷᱚᱱᱟᱜ ᱩᱱᱤ ᱥᱟᱦᱟᱛᱮ ᱵᱟᱫᱽᱫᱷᱚᱜ ᱟᱭ ᱚᱱᱟᱠᱢ ᱫᱮᱠᱷᱟᱣᱟᱭ ᱠᱷᱟᱱ᱾ ᱱᱤᱛᱚᱜ ᱫᱚ ᱵᱟᱹᱲᱛᱤ ᱠᱟᱭᱛᱮ ᱵᱟᱹᱲᱛᱤ ᱟᱞᱮ ᱥᱮᱱ ᱨᱮᱜᱮ ᱦᱟᱹᱛᱤ ᱫᱚ ᱢᱮᱱᱟᱜ ᱟᱠᱟᱫ ᱠᱚ ᱜᱮᱭᱟ, ᱟᱹᱰᱤ ᱡᱳᱨ ᱠᱚ ᱩᱛᱯᱟᱛᱟ ᱱᱩᱠᱩ ᱫᱚ ᱡᱚᱢ ᱵᱟᱠᱚ ᱧᱟᱢᱟ ᱢᱮᱱᱠᱷᱟᱱ ᱚᱲᱟᱜ ᱦᱚᱸᱠᱚ ᱨᱟᱹᱯᱩᱫᱟ᱾
ᱠᱟᱛᱷᱟ ᱫᱚ ᱠᱟᱱ ᱜᱮᱭᱟ, ᱫᱩᱠ ᱨᱮᱱᱟᱜ ᱠᱟᱛᱷᱟ ᱫᱚ ᱠᱟᱱ ᱜᱮᱭᱟ ᱚᱱᱟ ᱦᱚᱸ ᱱᱚᱣᱟ ᱫᱚ ᱞᱟᱹᱭ ᱜᱟᱱᱚᱜᱼᱟ ᱱᱚᱣᱟ ᱦᱚᱸ ᱫᱩᱠ ᱡᱟᱞᱟᱛᱮ ᱱᱚᱝᱠᱟ ᱨᱮᱸᱜᱮᱡ ᱡᱟᱞᱟᱛᱮ ᱱᱚᱝᱠᱟᱭ ᱠᱟᱹᱢᱤ ᱠᱟᱱᱟᱭ᱾
ᱟᱨ ᱟᱵᱚ ᱢᱟᱹᱱᱢᱤ ᱠᱚᱦᱚᱸ ᱟᱵᱚᱣᱟᱜ ᱡᱟᱦᱟᱸ ᱟᱵᱚ ᱦᱚᱸ ᱨᱮᱸᱜᱮᱡ ᱡᱟᱞᱟᱛᱮ ᱚᱱᱟ ᱵᱟᱧᱪᱟᱣ ᱞᱟᱹᱜᱤᱫ ᱛᱮ ᱟᱵᱚ ᱵᱚᱱ ᱠᱟᱹᱢᱤ ᱠᱟᱱᱟ᱾ ᱚᱱᱟ ᱫᱚ ᱤᱧ ᱫᱩᱧ ᱞᱟᱹᱭᱟ ᱡᱟᱦᱟᱸᱭ ᱥᱚᱨᱠᱟᱨ ᱜᱮ ᱫᱷᱮᱭᱟᱱ ᱫᱚᱨᱠᱟᱨ ᱠᱟᱱᱟ᱾ ᱱᱩᱠᱩ ᱡᱟᱦᱟᱸᱭ ᱵᱤᱨ ᱨᱩᱠᱷ ᱨᱩᱠᱭᱟᱹᱣᱟᱱ ᱢᱟᱹᱱᱢᱤ ᱥᱮ ᱡᱟᱦᱟᱸᱭ ᱚᱯᱤᱥᱟᱨ ᱠᱚ ᱢᱮᱱᱟᱜ ᱠᱚᱣᱟ᱾ ᱡᱟᱦᱟᱸᱭ ᱱᱚᱣᱟ ᱵᱟᱭ ᱤᱫᱤ ᱠᱟᱛᱮᱜ ᱠᱚ ᱠᱟᱹᱢᱤ ᱦᱚᱨᱟᱭᱟ ᱩᱱᱠᱩᱜᱮ ᱱᱚᱣᱟ ᱧᱮᱞ ᱫᱟᱨᱟᱢ ᱫᱚ ᱫᱚᱨ ᱤᱧ ᱡᱚᱠᱷᱚᱱ ᱫᱚ ᱚᱸᱰᱮ ᱢᱮᱥ ᱨᱮ ᱛᱟᱦᱮᱸ ᱠᱟᱛᱮᱫ ᱡᱚᱠᱷᱚᱱ ᱯᱳᱭᱞᱳ ᱫᱷᱟᱣ ᱤᱧ ᱫᱚ ᱠᱳᱱᱳ ᱫᱤᱱᱳ ᱦᱟᱹᱛᱤ ᱪᱷᱟᱯ ᱥᱮ ᱦᱟᱹᱛᱤ ᱫᱚᱧ ᱧᱮᱞ ᱞᱮᱫ ᱠᱚᱣᱟ ᱢᱮᱱᱠᱷᱟᱱ ᱚᱱᱠᱟ ᱢᱮᱸᱫ ᱛᱮ ᱢᱤᱫ ᱫᱚᱞ ᱦᱟᱹᱛᱤ ᱫᱚ ᱵᱟᱹᱧ ᱧᱮᱞ ᱞᱮᱫ ᱠᱚᱣᱟ᱾ ᱚᱸᱰᱮᱜᱮ ᱯᱳᱭᱞᱳᱧ ᱧᱮᱞ ᱞᱮᱫ ᱠᱚᱣᱟ ᱟᱫᱚ ᱦᱟᱛᱤ ᱧᱮᱞ ᱪᱷᱟᱯ ᱧᱮᱞ ᱠᱚ ᱪᱟᱞᱟᱣ ᱞᱤᱱᱤᱧ ᱟᱵᱟᱨ ᱚᱱᱟ ᱛᱟᱲᱟᱢ ᱤᱫᱤᱭ ᱫᱟᱠᱚ ᱪᱷᱟᱯᱤᱧ ᱧᱮᱞ ᱞᱮᱫᱟ, ᱚᱱᱟ ᱧᱮᱞᱛᱮ ᱟᱹᱰᱤ ᱵᱷᱟᱜᱮ ᱜᱤᱧ ᱵᱩᱡᱷᱟᱹᱣ ᱞᱮᱫᱟ᱾ ᱠᱟᱨᱚᱱ ᱵᱟᱹᱧ ᱧᱮᱞ ᱦᱩᱭᱩᱜ ᱠᱟᱱᱟ ᱡᱮ ᱱᱚᱝᱠᱟ ᱢᱤᱫᱴᱟᱝ ᱠᱤᱱᱛᱩ ᱮᱸᱻ ᱡᱟᱦᱟᱸᱭ ᱠᱚᱣᱟᱜ ᱚᱲᱟᱜ ᱫᱩᱣᱟᱹᱨ ᱠᱚ ᱨᱟᱹᱯᱩᱫ ᱱᱟ ᱥᱮᱪᱮᱫ ᱩᱱᱠᱩᱣᱟᱜ ᱫᱩᱠ ᱦᱚᱸ ᱱᱟᱥᱮᱱᱟᱜ ᱛᱮ ᱫᱚ ᱧᱟᱢ ᱟᱠᱟᱫᱟ᱾
ᱟᱢᱫᱚᱢ ᱦᱮᱸ, ᱟᱨ ᱟᱞᱮ ᱫᱚ ᱦᱟᱹᱛᱤ ᱫᱚ ᱱᱚᱛᱮ ᱫᱚ ᱫᱚᱞ ᱫᱚᱞ, ᱢᱤᱫᱴᱟᱹᱝ ᱫᱚᱞ ᱨᱮᱠᱚ ᱛᱟᱦᱮᱸᱱᱟ ᱥᱩᱛᱛᱩᱨ ᱴᱤ ᱟᱹᱥᱥᱤ ᱴᱤ ᱚᱱᱠᱟᱱ ᱫᱚᱞ ᱦᱚᱸᱞᱮ ᱞᱟᱜᱟ ᱟᱠᱟᱫ ᱠᱚᱣᱟ᱾ ᱟᱨ ᱚᱱᱠᱟᱱ ᱫᱚᱞ ᱡᱩᱫᱤ ᱟᱹᱛᱩ ᱨᱮᱠᱚ ᱵᱚᱞᱚᱱᱟ ᱩᱱᱠᱩ ᱫᱚ ᱯᱩᱨᱟᱹ ᱟᱹᱛᱩ ᱠᱚ ᱡᱟᱨᱯᱟ ᱜᱚᱫ ᱠᱟᱜᱼᱟ᱾ ᱟᱹᱛᱩ ᱡᱩᱫᱤ ᱠᱚ ᱡᱟᱨᱠᱟᱣᱮᱭᱟ ᱢᱤᱫ ᱫᱷᱟᱣ ᱟᱢ ᱚᱲᱟᱜ ᱠᱷᱚᱱ ᱚᱲᱳᱠ ᱵᱟᱢ ᱚᱲᱳᱠ ᱫᱟᱲᱮᱭᱟᱜᱼᱟ ᱾ ᱪᱮᱫ ᱞᱮ ᱠᱟᱛᱮ ᱵᱟᱢ ᱚᱲᱚᱠ ᱫᱟᱲᱮᱭᱟᱜᱼᱟ᱾ ᱩᱱᱟᱹᱜ ᱫᱚᱞ ᱦᱟᱹᱛᱤ ᱛᱚ ᱾ ᱚᱠᱚᱭ ᱚᱠᱟ ᱥᱮᱫ ᱨᱮ ᱢᱮᱱᱟᱭᱟ ᱩᱱᱠᱩ ᱢᱟᱠᱚ ᱪᱷᱤᱛᱤ ᱵᱤᱛᱤ ᱯᱟᱥᱱᱟᱣ ᱪᱟᱵᱟᱜ ᱟᱠᱚ᱾ ᱦᱚᱴᱟᱛ ᱡᱩᱫᱤᱢ ᱚᱲᱚᱠᱚᱜᱼᱟ ᱮᱠᱫᱚᱢᱮ ᱜᱚᱡ ᱩᱛᱟᱹᱨ ᱢᱮ ᱦᱮᱸ ᱜᱚᱪᱷ ᱚᱱᱟᱛᱮ ᱟᱫᱚ ᱩᱱᱟᱹᱜ ᱫᱚᱞ ᱫᱚ ᱟᱞᱮ ᱟᱹᱛᱩ ᱨᱤᱱ ᱦᱚᱲ ᱠᱚ ᱩᱱᱟᱹᱜ ᱥᱚᱛᱚᱨᱠᱚ ᱞᱮ ᱛᱟᱦᱮᱱᱟ ᱢᱟᱱᱮ ᱟᱹᱛᱩ ᱫᱚ ᱵᱟᱞᱮ ᱵᱚᱞᱚ ᱦᱚᱪᱚᱣᱟᱠᱚᱣᱟ, ᱟᱹᱛᱩ ᱠᱷᱚᱱ ᱩᱱᱠᱩᱞᱮ ᱥᱟᱭᱤᱰ ᱠᱚᱣᱟ ᱾ ᱮᱴᱟᱜ ᱥᱮᱱ ᱛᱮᱞᱮ ᱥᱮᱱ ᱦᱚᱪᱚ ᱠᱚᱣᱟ ᱵᱟᱞᱮ ᱵᱚᱞᱚ ᱦᱚᱪᱚᱣᱟᱠᱚᱣᱟ᱾ ᱚᱱᱠᱟ ᱜᱮ ᱥᱟᱢᱟᱱ ᱠᱚᱱᱟ ᱡᱮ ᱢᱚᱥᱟᱞ ᱵᱳᱢ ᱠᱚ ᱤᱫᱤ ᱠᱟᱛ ᱮᱱ ᱮ ᱟᱸ ᱮ ᱾ ᱥᱟᱭᱤᱰ ᱤᱫᱤ ᱞᱟᱜᱟ ᱤᱫᱤ ᱠᱚᱣᱟᱞᱮ ᱾ᱮᱱᱠᱷᱟᱱ ᱟᱹᱛᱩ ᱵᱟᱞᱮ ᱵᱚᱞᱚ ᱦᱚᱪᱚᱣᱟᱠᱚᱣᱟ᱾ ᱟᱨ ᱟᱹᱛᱩ ᱡᱩᱫᱤᱢ ᱵᱚᱞᱚ ᱦᱚᱪᱚᱣᱟᱭᱟ ᱢᱮᱱ ᱠᱷᱟᱱ ᱟᱫᱚ ᱟᱢ ᱨᱮᱦᱟᱭ ᱵᱟᱢ ᱧᱟᱢᱟ, ᱛᱟᱦᱮᱸᱱ ᱨᱮᱱᱟᱜ᱾
ᱩᱱ ᱡᱟᱦᱱᱟᱜ ᱜᱮ ᱯᱚᱲᱤᱪᱟᱜ ᱡᱤᱱᱤᱥ ᱦᱩᱭ ᱠᱟᱛᱮ ᱜᱮ ᱩᱵᱩᱝᱚᱜᱼᱟᱹᱧ ᱾
ᱵᱟᱹᱲᱤᱡ ᱢᱟᱱᱮ ᱚᱲᱟᱜᱼᱮ ᱨᱟᱹᱯᱩᱫᱟᱭ, ᱦᱩᱲᱩᱭ ᱡᱚᱢᱟᱭ ᱡᱟᱦᱟᱱᱟᱜ ᱠᱚ ᱚᱱᱠᱟ ᱟᱹᱰᱤ ᱠᱤᱪᱷᱩ᱾ ᱨᱟᱹᱯᱩᱫᱟᱠᱚ᱾
ᱟᱫᱚ ᱟᱹ ᱛᱟᱦᱞᱮ ᱟᱹᱛᱩ ᱯᱮ ᱱᱚᱜᱼᱚ ᱱᱚᱝᱠᱟ ᱠᱟᱫᱟ ᱛᱚ ᱱᱤᱥᱟᱹ ᱟᱹᱛᱩ ᱠᱚᱨᱮ ᱟᱹᱛᱩ ᱡᱟᱦᱟᱸ ᱠᱷᱚᱱ ᱵᱤᱨ ᱮᱦᱚᱵᱚᱜ ᱠᱟᱱᱟ, ᱵᱤᱨ ᱯᱚᱨ ᱡᱟᱦᱟᱸ ᱟᱹᱛᱩ ᱯᱟᱨᱟᱜ ᱠᱟᱱᱟ᱾ ᱛᱟᱦᱞᱮ ᱚᱱᱟ ᱠᱚᱨᱮ ᱚᱱᱮ ᱢᱮᱬᱦᱮᱫ ᱨᱮᱱᱟᱜ ᱠᱟᱴ ᱴᱟᱝ ᱡᱟᱹᱱᱩᱢ ᱡᱟᱹᱱᱩᱢ ᱜᱮᱫ ᱜᱮᱫ ᱢᱤᱫᱴᱟᱝ ᱵᱚᱞᱮ ᱤᱭᱟᱹ ᱧᱟᱢᱚᱜ ᱜᱮᱭᱟ ᱚᱱᱟ ᱠᱚ ᱴᱟᱸᱜᱟᱣ ᱠᱟᱜ ᱵᱤᱱ ᱧᱮᱞ ᱫᱟ ᱠᱟᱴᱟ ᱛᱟᱨ ᱦᱮᱸ᱾ ᱡᱟᱛᱮ ᱦᱟᱹᱛᱤ ᱵᱟᱭ ᱦᱮᱡ ᱫᱟᱲᱮᱭᱟᱜ ᱢᱟᱭ᱾
ᱠᱟᱸᱴᱟ ᱛᱟᱨ ᱤᱭᱟᱹ ᱠᱟᱛᱮᱫ ᱨᱮᱦᱚᱸ ᱦᱟᱹᱛᱤ ᱦᱤᱡᱩᱜ ᱜᱮᱭᱟᱭ ᱾ ᱚᱱᱟ ᱫᱚ ᱢᱟᱱᱮ ᱟᱢ ᱚᱱᱟ ᱠᱷᱩᱱᱴᱤ ᱛᱚᱢ ᱵᱤᱫ ᱠᱟᱜᱼᱟ ᱾ ᱩᱱᱠᱩᱣᱟᱜ ᱵᱩᱫᱽᱫᱷᱤ ᱢᱮᱱᱟᱜᱼᱟ ᱢᱟᱹᱱᱢᱤ ᱠᱷᱚᱱᱟᱜ ᱦᱚᱸ ᱡᱟᱹᱥᱛᱤ ᱵᱩᱫᱽᱫᱷᱤ ᱛᱟᱠᱚ᱾ ᱚᱱᱟ ᱠᱷᱩᱱᱴᱤ ᱨᱮᱠᱚ ᱞᱮᱵᱮᱫ ᱞᱮᱠᱷᱟᱱ ᱚᱱᱟ ᱠᱷᱩᱱᱴᱤ ᱨᱟᱹᱯᱩᱫᱚᱜᱼᱟ, ᱨᱟᱹᱯᱩᱫ ᱞᱮᱱᱠᱷᱟᱱ ᱜᱮ ᱵᱷᱤᱱᱫᱟᱹᱲᱚᱜᱼᱟ᱾ ᱚᱱᱟ ᱛᱟᱨ ᱢᱟ ᱚᱛ ᱨᱮ ᱵᱷᱤᱲᱟᱹᱜᱼᱟ᱾ ᱟᱫᱚ ᱟᱠᱚ ᱠᱚ ᱯᱟᱨᱚᱢᱚᱜᱼᱟ᱾ ᱚᱱᱠᱟ ᱠᱟᱛᱮᱫ ᱠᱚ ᱯᱟᱨᱚᱢ ᱦᱤᱡᱩᱜᱼᱟ᱾ ᱟᱢ ᱡᱮᱛᱮ ᱠᱟᱸᱴᱟ ᱛᱟᱨᱮᱢ ᱮᱢ ᱨᱮ ᱦᱚᱸ ᱦᱚᱸ ᱦᱤᱡᱩᱜ ᱜᱮᱭᱟ ᱾ ᱨᱮᱸᱜᱮᱡ ᱡᱟᱞᱟ ᱫᱚ ᱡᱚᱛᱚ ᱦᱚᱲᱟᱜ ᱠᱟᱱ ᱜᱮᱭᱟ ᱛᱚ, ᱵᱤᱨ ᱨᱮᱫᱚ ᱪᱮᱫ ᱡᱚᱢᱟᱜᱼᱮ ᱧᱟᱢᱟᱭ? ᱫᱟᱜ ᱦᱚᱸ ᱛᱮᱛᱟᱝ-ᱮ ᱜᱮᱭᱟ, ᱡᱚᱢᱟᱜ ᱦᱚᱸᱭ ᱯᱟᱸᱡᱟᱭ ᱜᱮᱭᱟᱭ ᱚᱱᱟᱛᱮ ᱡᱟᱦᱟᱸ ᱛᱤᱱᱟᱹᱜ ᱮᱢ ᱟᱠᱚᱴᱮ ᱨᱮᱦᱚᱸ ᱩᱱᱤ ᱚᱱᱟ ᱠᱚ ᱨᱟᱹᱯᱩᱫ ᱠᱮᱛᱮᱫ ᱨᱮᱦᱚᱸ ᱫᱟᱜ ᱧᱩᱭ ᱪᱟᱞᱟᱜ ᱜᱮᱭᱟᱭ ᱡᱚᱢ ᱟᱡᱟᱜ ᱡᱚᱢ ᱞᱟᱹᱜᱤᱫ᱾ ᱦᱚᱭ ᱪᱟᱞᱟᱜ ᱵᱤᱨ ᱜᱷᱮᱨᱟᱣ ᱠᱟᱛᱮᱫ ᱨᱮᱦᱚᱸ ᱩᱱᱠᱩ ᱠᱚ ᱦᱤᱡᱩᱜ ᱜᱮᱭᱟ ᱵᱟᱠᱚ ᱵᱟᱛᱟᱣᱟ᱾
ᱠᱤᱱᱛᱩ ᱟᱨ ᱱᱤᱛᱚᱜ ᱫᱚᱧ ᱧᱮᱞ ᱠᱮᱫᱟ ᱟᱹ ᱡᱟᱦᱟᱸ ᱵᱤᱨ ᱥᱩᱨ ᱨᱮ ᱤᱧᱤᱧ ᱛᱟᱦᱮᱸ ᱠᱟᱱᱟ ᱾ ᱚᱱᱮ ᱛᱩᱧ ᱧᱮᱞ ᱠᱮᱫᱟ ᱵᱟᱨ ᱤᱭᱟᱹ ᱦᱚ ᱵᱤᱨ ᱨᱮ ᱫᱟᱜ ᱦᱚᱸ ᱵᱟᱹᱱᱩᱜ-ᱟ᱾ ᱵᱟᱨ ᱯᱩᱨᱟᱹ ᱨᱚᱦᱚᱲ᱾ ᱱᱟᱠ ᱱᱩᱭ, ᱱᱩᱭ ᱞᱮᱠᱟ ᱫᱚ ᱢᱮᱱᱟᱜᱼᱟ ᱢᱤᱫᱴᱟᱝ ᱵᱩᱡᱷᱟᱹᱜ ᱠᱟᱛᱮᱫ ᱡᱮ ᱱᱚᱝᱠᱟ ᱛᱮ ᱫᱟᱜ ᱨᱮᱱᱟᱜ ᱢᱤᱫᱴᱟᱝ ᱛᱟᱦᱮᱸ ᱠᱟᱱᱟ᱾ ᱢᱮᱱᱠᱷᱟᱱ ᱫᱟᱜ ᱨᱮᱱᱟᱜ ᱡᱟᱭᱜᱟ ᱫᱚ ᱵᱟᱹᱱᱩᱜᱼᱟ ᱾
ᱦᱮᱸ ᱚᱱᱟ ᱠᱷᱟᱹᱛᱤᱨ ᱛᱮᱜᱮ ᱟᱫᱚ ᱟᱸ ᱩᱱᱠᱩ ᱢᱟ ᱛᱮᱛᱟᱝ ᱠᱚᱜᱮᱭᱟ ᱛᱚ, ᱟᱫᱚ ᱚᱱᱛᱮ ᱠᱚ ᱦᱤᱡᱩᱜᱼᱟ᱾ ᱦᱤᱡᱩᱜ ᱟᱠᱚ, ᱡᱚᱢᱟ ᱠᱚ, ᱧᱩᱭᱟ ᱠᱚ ᱟᱨᱦᱚᱸ ᱥᱮᱭ ᱵᱤᱨ ᱨᱮᱜᱮ ᱠᱚ ᱵᱚᱞᱚᱱᱟ᱾ ᱟᱹᱭᱩᱵ ᱟᱠᱟᱱ ᱛᱟᱨᱟᱥᱤᱧ ᱟᱠᱟᱱ ᱥᱮᱜᱮ ᱟᱨᱦᱚᱸ ᱛᱷᱟᱜ ᱛᱩ ᱟᱹᱛᱩ ᱥᱮᱱ ᱠᱚ ᱦᱤᱡᱩᱜᱼᱟ᱾ ᱦᱟᱸ ᱚᱱᱠᱟ ᱜᱮ ᱾ ᱟᱹᱛ ᱟᱹᱛᱩ ᱨᱮ ᱡᱟᱦᱟᱸᱭ ᱢᱟᱱᱮ ᱩᱞ ᱠᱷᱟᱱᱴᱟᱲ ᱱᱤᱛᱚᱜ ᱵᱤᱞᱤᱜ ᱠᱟᱱᱟ ᱛᱚ᱾ ᱱᱚᱣᱟ ᱱᱷᱟᱜ ᱦᱩᱲᱩ ᱠᱚᱠᱚ ᱡᱚᱢᱟ᱾ ᱢᱟᱱᱮ ᱟᱛᱩ ᱵᱚᱞᱚ ᱢᱟᱱᱮ ᱪᱮᱫ ᱜᱮ ᱧᱟᱢᱟᱭ ᱚᱱᱟ ᱜᱮ ᱡᱚᱢᱟᱭ ᱡᱟᱦᱟᱱᱟᱜ ᱡᱚᱢ ᱡᱤᱱᱤᱥ᱾ ᱚᱠᱚᱭ ᱚᱲᱟᱜ ᱨᱮ ᱦᱳᱲᱳ, ᱦᱳᱲᱳ ᱠᱚᱠᱚ ᱦᱮᱲᱮᱡ ᱛᱤᱠᱤ ᱪᱟᱜᱼᱟ᱾ ᱵᱟᱦᱟᱨ ᱨᱮ ᱚᱱᱟ ᱠᱚᱠᱚ ᱧᱟᱢ ᱞᱮᱠᱷᱟᱱ ᱟᱫᱚ ᱠᱚ ᱡᱚᱢᱟ᱾
ᱛᱟᱦᱞᱮ ᱟᱹᱜ ᱟᱯᱮ ᱡᱟᱦᱟᱱ ᱱᱚᱝᱠᱟᱱᱟᱜ ᱟᱸᱜᱤᱵᱦᱟᱨ ᱠᱚ ᱵᱟᱯᱮ ᱦᱟᱛᱟᱣ ᱫᱟ᱾ ᱱᱤᱛᱚᱜ ᱯᱷᱚᱨᱮᱥᱴᱟᱨ ᱠᱚ ᱢᱮᱱᱟᱜ ᱠᱚᱣᱟ ᱫᱚ᱾ ᱩᱱᱠᱩ ᱞᱟᱹ ᱞᱟᱹᱭ ᱠᱤᱱ ᱵᱟ ᱡᱟᱦᱟᱸᱱ ᱡᱟᱦᱟᱸ-ᱡᱟᱦᱟᱸ ᱞᱮᱠᱟᱛᱮ ᱱᱩᱠᱩ ᱦᱟᱹᱛᱤ ᱠᱚ ᱡᱚᱱᱟ ᱟᱹᱛᱩ ᱵᱟᱠᱚ ᱵᱚᱞᱚ ᱫᱟᱲᱮᱭᱟᱜ ᱢᱟ᱾ ᱥᱮ ᱡᱚᱠᱷᱚᱱ ᱵᱩᱡᱷᱟᱹᱣ ᱧᱟᱢᱚᱜ ᱠᱟᱱᱟ ᱡᱮ ᱮᱸ ᱱᱚᱝᱠᱟᱱ ᱚᱠ ᱚᱠᱟᱨᱮ ᱦᱟᱹᱛᱤ ᱠᱚ ᱟᱠᱨᱚᱢᱚᱱᱫᱟ ᱡᱟᱛᱮ ᱥᱚᱨᱠᱟᱨ ᱛᱟᱨᱟᱯᱷ ᱛᱮ ᱠᱷᱚᱱ ᱡᱟᱦᱟᱱ ᱜᱚᱲᱚ ᱥᱚᱯᱚᱦᱚᱫ᱾ ᱟᱠᱚ ᱞᱟᱹᱜᱤᱫ ᱡᱚᱢᱟᱜ ᱥᱮ ᱫᱟᱜ ᱧᱩᱣᱟᱜ ᱵᱮᱵᱚᱥᱛᱷᱟ ᱡᱮᱛᱮ ᱚᱱᱟ ᱵᱤᱨ ᱨᱮᱜᱮᱠᱚ ᱧᱟᱢ ᱢᱟ᱾ ᱚᱱᱟᱛᱮ ᱟᱛᱳ ᱡᱟᱛᱮ ᱵᱟᱠᱚ ᱵᱚᱞᱚ ᱫᱟᱲᱮᱭᱟᱜ ᱢᱟ ᱱᱚᱝᱠᱟᱱ ᱡᱟᱦᱟᱱᱟᱜ ᱚᱱᱠᱟ ᱞᱮᱠᱟᱱᱟᱜ ᱟᱸᱜᱤᱵᱷᱟᱨ ᱦᱟᱛᱟᱣ ᱠᱟᱛᱮᱫ ᱥᱚᱨᱠᱟᱨ ᱴᱷᱮᱱ ᱯᱨᱚᱥᱛᱟᱵ ᱵᱟᱯᱮ ᱮᱢ ᱟᱠᱟᱫᱟ ᱡᱟᱛᱮ ᱱᱚᱝᱠᱟᱱᱟᱜ ᱫᱩᱨᱜᱷᱚᱴᱚᱱᱟ ᱡᱟᱛᱮ ᱟᱨᱚ ᱵᱟᱝ ᱦᱩᱭᱩᱜ
ᱚᱱᱠᱟᱱ ᱯᱨᱚᱥᱛᱟᱵ ᱮᱢ ᱠᱟᱛᱮᱫ ᱦᱚᱸ ᱥᱚᱨᱠᱟᱨ ᱜᱚᱲᱚᱭ ᱮᱢᱚᱜ ᱠᱟᱱ ᱜᱮᱭᱟᱭ ᱵᱟᱝᱟ ᱫᱚ ᱵᱟᱝᱟ ᱢᱮᱱᱠᱷᱟᱱ ᱩᱱᱠᱩ ᱞᱟᱹᱜᱤᱫ ᱡᱚᱢᱟᱜ ᱥᱮ ᱫᱟᱜ ᱵᱤᱨ ᱨᱮ ᱚᱱᱠᱟᱱ ᱵᱮᱵᱚᱥᱛᱷᱟ ᱫᱚ ᱵᱟᱹᱪᱩᱜ ᱟᱠᱟᱟᱜᱼᱟ ᱵ ᱩᱱᱤ ᱦᱟᱛᱤ ᱦᱮᱡ ᱠᱟᱛᱮᱫ ᱦᱚᱲᱮ ᱜᱚᱡᱮᱟᱭ ᱚᱲᱟᱜ ᱨᱟᱹᱯᱩᱫ ᱨᱮᱱᱟᱜ ᱫᱚ ᱥᱚᱨᱠᱟᱨ ᱠᱷᱚᱛᱤᱯᱩᱨᱩᱨᱚᱱᱮ ᱮᱢᱚᱜ ᱠᱟᱱᱟᱭ ᱟᱨ ᱦᱚᱲ ᱡᱩᱫᱤ ᱜᱚᱡᱤᱭᱟᱭ ᱵᱟᱨᱚ ᱜᱷᱚᱱᱴᱟ ᱵᱷᱤᱛᱤᱨ ᱢᱚᱬᱮ ᱞᱟᱠᱷ ᱴᱟᱠᱟ ᱯᱞᱟᱥ ᱦᱳᱢᱜᱟᱨᱰ ᱮᱥᱯᱮᱥᱟᱞ ᱦᱳᱢᱜᱟᱨᱰ ᱪᱟᱹᱠᱨᱤ ᱧᱟᱢᱟᱭ ᱚᱱᱟ ᱫᱚ ᱥᱚᱨᱠᱟᱨᱟᱜ ᱢᱤᱫᱴᱟᱝ ᱯᱟᱱᱛᱷᱟ ᱠᱟᱱ ᱛᱟᱭᱟ ᱮᱢ ᱦᱚᱭ ᱮᱢ ᱟᱠᱟᱫ ᱠᱚᱣᱟᱭ ᱦᱚᱲ ᱧᱟᱢ ᱦᱚᱸᱠᱚ ᱧᱟᱢᱟ ᱠᱟᱜᱼᱟ ᱱᱤᱭᱟᱹᱜᱮ ᱟᱨ ᱡᱟᱦᱟᱸ ᱡᱮ ᱱᱚᱣᱟ ᱯᱷᱚᱨᱮᱥᱴᱟᱨ ᱯᱷᱚᱨᱮᱥᱴ ᱰᱤᱯᱟᱨᱴᱢᱮᱱᱴ ᱢᱮᱱᱟᱜ ᱠᱚ ᱨᱮᱦᱚᱸ ᱩᱱᱠᱩ ᱩᱱᱟᱹᱜ ᱵᱟᱝᱠᱚ ᱧᱮᱞ ᱫᱟᱲᱮᱭᱟᱠᱚ ᱠᱟᱱᱟ ᱮᱭ ᱠᱟᱨᱚᱱ ᱛᱮ ᱵᱟᱝᱠᱚ ᱧᱮᱞ ᱫᱟᱲᱮᱭᱟᱠᱚ ᱠᱟᱱᱟ ᱢᱤᱫᱴᱟᱝ ᱵᱟᱨᱭᱟ ᱦᱟᱹᱛᱤ ᱚᱱᱠᱟ ᱜᱮ ᱟᱛᱳ ᱨᱮᱠᱚ ᱛᱟᱦᱮᱱᱟ ᱛᱚ ᱚᱠᱚᱭ ᱢᱟᱱᱮ ᱛᱤᱱ ᱡᱚᱦᱚᱜ ᱚᱠᱟ ᱠᱚ ᱥᱮᱱ ᱠᱷᱚᱱᱮ ᱦᱤᱡᱩᱜ ᱠᱟᱱᱟ ᱯᱷᱚᱨᱮᱥᱴᱟᱨ ᱦᱚᱸ ᱵᱟᱭ ᱞᱚᱠᱠᱷᱚ ᱫᱟᱲᱮ ᱮᱠᱫᱚᱢ ᱢᱤᱫᱴᱟᱝ ᱚᱲᱟᱜ ᱨᱮᱭ ᱵᱚᱞᱚᱭᱮᱱᱟᱭ ᱚᱸᱰᱮ ᱵᱚᱞᱚ ᱟᱠᱟᱱ ᱥᱮᱜᱮ ᱩᱱᱤ ᱚᱸᱰᱮ ᱢᱟ ᱩᱛᱯᱟᱛ ᱠᱟᱢᱤ ᱨᱟᱹᱯᱩᱫ ᱜᱮᱭᱟ ᱵᱟᱝ ᱡᱟᱦᱟᱱᱟᱜ ᱡᱚᱢᱟᱜᱼᱭ ᱯᱟᱸᱡᱟᱭ ᱜᱮᱭᱟ ᱚᱱᱮ ᱱᱚᱝᱠᱟᱛᱮ ᱚᱲᱟᱜ ᱠᱚ ᱚᱱᱠᱟᱛᱮ ᱦᱚᱲ ᱠᱚ ᱜᱚᱡ ᱦᱚᱪᱚ ᱚᱪᱚᱜ ᱜᱮᱭᱟ ᱢᱟᱱᱮ ᱦᱚᱴᱟᱛ ᱚᱱᱟ ᱫᱚ ᱦᱩᱭᱩᱜᱼᱟ ᱴᱷᱟᱴᱠᱟᱭ ᱵᱚᱞᱚᱱᱟᱭ ᱴᱟᱴᱠᱟᱭ ᱦᱚᱲ ᱦᱚᱸ ᱡᱮᱢᱚᱱ ᱦᱟᱹᱛᱤ ᱦᱤᱡᱩᱜ ᱠᱟᱱᱟ ᱵᱟᱢ ᱵᱟᱲᱟᱭᱟ ᱴᱟᱴᱠᱟ ᱦᱮᱡ ᱟᱠᱟᱱᱟ ᱟᱨ ᱮ ᱜᱚᱡ ᱟᱠᱟᱫ ᱢᱮᱭᱟ ᱚᱱᱮ ᱚᱱᱠᱟ ᱦᱩᱭᱩᱜ ᱚᱱᱟ ᱫᱚ ᱢᱟᱱᱮ ᱵᱷᱟᱜᱽᱜᱚ ᱡᱟᱹᱱᱤᱡ ᱜᱮ ᱚᱱᱟ ᱫᱚ ᱟᱹᱦᱟᱹ ᱫᱚ ᱢᱟᱱᱮ ᱴᱟᱴᱠᱟ ᱜᱮ ᱚᱱᱟ ᱫᱚ ᱦᱩᱭᱩᱜᱼᱟ ᱟᱨ ᱚᱱᱠᱟ ᱯᱚᱨᱤᱥᱛᱷᱤᱛᱤ ᱨᱮᱫᱚ ᱯᱷᱚᱨᱮᱥᱴᱟᱨ ᱦᱚᱸ ᱪᱮᱫ ᱦᱚᱸ ᱵᱟᱭ ᱪᱤᱠᱟᱹ ᱫᱟᱲᱮᱭᱟᱜᱼᱟ
ᱟᱨ ᱦᱟᱹᱛᱤ ᱡᱟᱦᱟᱸᱱᱟᱜ ᱜᱩᱞᱤ ᱛᱮᱢ ᱴᱩᱴᱤᱭᱮᱭᱟ ᱚᱱᱠᱟ ᱦᱚᱸ ᱥᱚᱢᱵᱷᱚᱵᱽ ᱵᱟᱝ ᱠᱟᱱᱟ
ᱵᱟᱝ ᱠᱟᱱᱟ ᱚᱱᱟ ᱢᱟ ᱟᱨᱦᱚᱸ ᱰᱚᱱᱰᱚᱱᱤᱭᱚ ᱚᱱᱟ ᱢᱟ ᱰᱚᱱᱰᱚᱱᱤᱭᱚ ᱚᱯᱨᱟᱫᱷ ᱠᱟᱱᱟ ᱦᱟᱹᱛᱤ ᱡᱩᱫᱤ ᱟᱢ ᱜᱩᱞᱤᱛᱮᱢ ᱜᱚᱡᱮᱭᱟᱢ ᱢᱮᱱᱠᱷᱟᱱ ᱮᱠᱫᱚᱢ ᱡᱟᱵᱚᱛ ᱡᱤᱵᱚᱱ ᱡᱤᱦᱟᱹᱞ ᱚᱱᱟ ᱫᱚ ᱰᱚᱱᱰᱚᱱᱤᱭᱚ ᱚᱯᱚᱨᱟᱛ ᱠᱟᱱᱟ ᱮᱠᱫᱚᱢ ᱯᱚᱥᱩ ᱪᱮᱛᱟᱱ ᱨᱮ ᱟᱢ ᱵᱟᱢ ᱦᱚᱛᱛᱛᱟ ᱫᱟᱲᱮᱭᱟᱜᱼᱟ ᱫᱟᱲᱮᱭᱟᱜᱼᱟ ᱟᱭᱟ ᱥᱮ ᱵᱟᱝ ᱡᱟᱦᱟᱱᱟᱜ ᱛᱮ ᱜᱩᱞᱤ ᱠᱚ ᱵᱟ ᱡᱟᱦᱟᱱᱟᱜ ᱚᱱᱠᱟᱱᱟᱜ ᱥᱮᱸᱜᱮᱞ ᱛᱮ ᱦᱮᱸ ᱚᱱᱟ ᱠᱚᱫᱚ ᱱᱤᱥᱮᱫ ᱜᱮᱭᱟ ᱵᱟᱝ ᱜᱟᱱᱚᱜᱼᱟ ᱯᱚᱥᱩ ᱪᱮᱛᱟᱱ ᱨᱮ ᱮᱴᱟᱠ ᱫᱚ
ᱥᱩᱫᱩ ᱩᱱᱤ ᱵᱚᱛᱚᱨ ᱦᱚᱪᱚ ᱜᱮ ᱜᱟᱱᱚᱜᱼᱟ
ᱦᱚᱸ ᱩᱱᱤ ᱵᱚᱛᱚᱨ ᱦᱚᱪᱚ ᱫᱚ ᱚᱱᱮ ᱢᱚᱥᱟᱞ ᱠᱚ ᱵᱳᱢ ᱠᱚ ᱤᱱᱟᱹ ᱠᱚᱛᱮ ᱜᱮ ᱡᱟᱛᱮ ᱵᱚᱛᱚᱨᱚᱜ ᱢᱟᱭ ᱚᱸᱰᱮ ᱠᱷᱚᱱᱮ ᱥᱟᱦᱟᱜ ᱢᱟ ᱤᱱᱟᱹᱜᱮ ᱟᱨ ᱟᱡ ᱪᱮᱛᱟᱱ ᱩᱱᱟᱹ ᱫᱚ ᱵᱟᱢ ᱡᱟᱦᱟᱸ ᱪᱤᱠᱟᱹ ᱫᱟᱲᱮ ᱟᱭᱟᱢ ᱚᱱᱟ ᱫᱚ ᱢᱤᱫᱴᱟᱝ ᱥᱚᱨᱠᱟᱨᱟᱜ ᱨᱩᱞᱥ ᱠᱟᱱᱟ ᱚᱱᱟ ᱫᱚ ᱰᱚᱱᱰᱚᱱᱤᱭᱚ ᱚᱯᱚᱨᱟᱫᱷ ᱥᱮᱱ ᱪᱟᱞᱟᱜ ᱠᱟᱱᱟ
ᱢᱚᱱ
ᱦᱮ ᱢᱳᱴᱢᱟᱴ
ᱪᱮᱫ ᱮᱢ ᱞᱟᱹᱭ ᱮᱫᱟ
ᱦᱳᱭ ᱚᱱᱟᱜᱤᱧ ᱞᱟᱹᱭᱮᱫᱼᱟ ᱱᱤᱛᱚᱜ ᱫᱚ ᱟᱫᱚ ᱵᱟᱹᱲᱛᱤ ᱞᱟᱭ ᱛᱮᱜᱮ ᱢᱮᱱᱟᱜ ᱟᱠᱟᱫ ᱠᱚᱣᱟ ᱟᱞᱮ ᱫᱤᱥᱚᱢ ᱠᱷᱚᱱ ᱱᱤᱛ ᱦᱚᱸ ᱢᱮᱱᱟᱜ ᱟᱠᱟᱫ ᱠᱚᱜᱮᱭᱟ ᱜᱨᱩᱨᱩᱯ ᱨᱮᱠᱚ ᱮᱢ ᱟᱠᱟᱫ ᱠᱚᱣᱟ ᱪᱚᱞᱞᱤᱥ ᱯᱚᱧᱪᱟᱥᱴᱤ ᱦᱟᱹᱛᱤ ᱢᱮᱱᱟᱜ ᱟᱠᱟᱫ ᱠᱚᱜᱮᱭᱟ